ᱡᱚᱦᱟᱨ ᱜᱮ,
ᱦᱮᱞᱳᱣ, ᱡᱚᱦᱟᱨ ᱜᱮ!
ᱦᱳᱭ, ᱪᱮᱫ ᱞᱮᱠᱟ? ᱱᱟᱯᱟᱭ ᱜᱮ, ᱢᱮᱱᱟᱜ ᱵᱮᱱᱟ ᱾
ᱦᱳᱭ ᱱᱟᱯᱟᱭ ᱜᱮ, ᱚᱠᱟ ᱜᱷᱟᱹᱲᱤᱡ, ᱟᱵᱮᱱᱟᱜ ᱨᱚᱲ, ᱵᱟᱝ ᱟᱸᱡᱚᱢᱚᱜ ᱠᱟᱱᱟ ᱾ ᱱᱤᱛᱚᱜ ᱫᱚ, ᱱᱟ ᱦᱟᱸᱜ ᱟᱸᱡᱚᱢᱚᱜ ᱠᱟᱱ ᱜᱮᱭᱟ, ᱦᱳᱭ ᱥᱮ ᱾
ᱦᱳᱭ, ᱮᱱᱟᱱ ᱫᱚ ᱱᱟ ᱦᱟᱸᱜ ᱜᱤᱛᱤᱡ ᱠᱟᱛᱮᱫ, ᱞᱤᱧ ᱨᱚᱲᱮᱫ ᱠᱟᱱ ᱛᱟᱦᱮᱱᱟ, ᱚᱱᱟ ᱤᱭᱟᱹᱛᱮ ᱨᱮᱦᱚᱸ, ᱡᱟᱹᱱᱤᱡ ᱚᱱᱠᱟ ᱟᱭᱢᱟᱭ ᱴᱟᱣᱟᱨ ᱠᱚᱭ, ᱰᱤᱥᱴᱟᱵ ᱮᱫ ᱠᱟᱱ ᱛᱟᱦᱮᱱᱟ ᱾ ᱟᱨ, ᱱᱤᱛᱚᱜ ᱫᱚ ᱱᱟᱦᱟᱸᱜ ᱞᱤᱧ, ᱫᱩᱲᱩᱵᱼᱟ ᱱᱟᱦᱟᱸᱜ, ᱱᱤᱛᱚᱜ ᱫᱚ ᱱᱟᱦᱟᱸᱜ, ᱵᱟᱭ ᱰᱤᱥᱴᱟᱵᱽ ᱵᱚᱱᱟ ᱾ ᱟᱫᱚ, ᱛᱟᱦᱚᱞᱮ, ᱟᱸᱼᱷᱟᱸᱦ, ᱚᱱᱠᱟ ᱪᱮᱫ ᱥᱟᱛᱟᱢ ᱱᱤᱭᱮ ᱞᱟᱝ, ᱜᱟᱞᱚᱪ ᱞᱮᱠᱷᱟᱱ ᱱᱟᱦᱟᱜ, ᱟᱹᱰᱤ ᱵᱮᱥ ᱦᱩᱭ ᱠᱚᱜᱼᱟ, ᱤᱱᱟᱹᱠᱷᱟᱱ, ᱵᱟᱱᱟ ᱦᱚᱲ ᱨᱚᱲ ᱨᱮᱭᱟᱜ, ᱫᱟᱣ ᱞᱟᱝ ᱧᱟᱢᱟ ᱾ ᱟᱪᱪᱷᱟ, ᱛᱟᱦᱚᱞᱮ, ᱩᱸᱷ, ᱵᱤᱨ ᱵᱩᱨᱩ, ᱱᱟᱨᱤ, ᱵᱤᱨ ᱵᱩᱨᱩ, ᱦᱮᱸᱼ
ᱦᱳᱭ, ᱵᱤᱨ ᱵᱩᱨᱩ, ᱪᱮᱬᱮ ᱪᱩᱯᱨᱩ
ᱦᱩᱸᱼᱦᱩᱸ ᱛᱟᱦᱟᱞᱮ, ᱟᱯ ᱟᱯᱮ ᱫᱤᱥᱚᱢ ᱥᱮᱫ ᱫᱚ ᱱᱟᱦᱟᱸᱜ, ᱵᱤᱨ ᱵᱩᱨᱩ, ᱪᱮᱬᱮ ᱪᱤᱯᱨᱩᱫ ᱠᱚᱫᱚ, ᱢᱮᱱᱟᱜ ᱠᱚᱣᱟ ᱥᱮ ᱵᱟᱝ?
ᱦᱳᱭ, ᱢᱮᱱᱟᱜ ᱜᱮ, ᱠᱟᱨᱚᱱ ᱟᱞᱮ ᱫᱚ ᱱᱟᱦᱟᱜ, ᱵᱩᱨᱩ ᱛᱟᱞᱟ ᱨᱮᱱ, ᱦᱚᱲ ᱠᱟᱱᱟ ᱞᱮ, ᱦᱳᱭ ᱥᱮ ᱾ ᱟᱨ, ᱵᱩᱨᱩ ᱛᱟᱞᱟ ᱨᱮ, ᱦᱚᱲ ᱢᱟ, ᱢᱟᱱᱮ ᱟᱹᱰᱤ ᱜᱟᱱ, ᱡᱤᱱᱤᱥ ᱧᱮᱞ ᱡᱚᱝ ᱠᱚ, ᱞᱮᱠᱟ ᱠᱚ, ᱛᱟᱦᱮᱱᱟ ᱾ ᱟᱫᱚ ᱱᱟᱦᱟᱜ, ᱟᱞᱮ ᱫᱚ, ᱵᱩᱨᱩ ᱞᱮ ᱥᱩᱨᱩᱜ ᱜᱮᱭᱟ ᱾ ᱛᱚ, ᱟᱹᱰᱤᱜᱟᱱ ᱚᱱᱠᱟ, ᱢᱮᱱᱟᱜ ᱠᱚᱣᱟ, ᱡᱮᱢᱚᱱ ᱟᱼ ᱞᱟᱹᱭ ᱟᱠᱚ, ᱵᱩᱨᱩ ᱠᱚ ᱨᱮ, ᱟᱹᱰᱤ ᱜᱟᱱ ᱪᱮᱬᱮ ᱠᱚ, ᱥᱮ ᱡᱟᱦᱟᱸ ᱵᱩᱨᱩ ᱨᱮ, ᱡᱟᱱᱣᱟᱨ ᱠᱚ ᱠᱚ, ᱛᱟᱦᱮᱱ ᱛᱟᱦᱮᱸ ᱦᱳᱭ ᱥᱮ
ᱦᱩᱸᱻᱦᱩᱸ ᱾
ᱦᱳᱭ, ᱟᱫᱚ ᱡᱮᱢᱚᱱ ᱠᱚ, ᱞᱟᱹᱭᱟ ᱡᱷᱤᱠ, ᱧᱮᱞ ᱟᱠᱟᱫ ᱠᱚᱣᱟᱵᱮᱱ ᱡᱷᱤᱠ? ᱩᱱᱠᱩ ᱫᱚ ᱱᱟᱦᱟᱜ, ᱫᱮᱭᱟ ᱨᱮ ᱱᱟᱦᱟᱜ
ᱦᱳᱭ, ᱡᱮᱢᱚᱱ ᱵᱮᱱ ᱞᱟᱹᱭ ᱠᱮᱜ, ᱡᱮᱢᱚᱱ ᱵᱮᱱ ᱞᱟᱹᱭ ᱠᱮᱜᱼᱟ, ᱩᱱᱠᱩ ᱪᱮᱬᱮ ᱪᱩᱯ ᱯᱩᱨᱩᱜ ᱠᱚ ᱥᱮ, ᱵᱤᱨ ᱵᱩᱨᱩ ᱠᱚ, ᱫᱟᱨᱮ ᱱᱟᱹᱲᱤ ᱠᱚ, ᱟᱞᱮ ᱥᱮᱫ ᱦᱚᱸ ᱱᱟᱦᱟᱸᱜ, ᱠᱟᱡᱟᱠ ᱜᱮ ᱢᱮᱱᱟᱜᱼᱟ ᱾ ᱡᱟᱦᱟᱸ ᱫᱚ ᱵᱮᱱ ᱢᱮᱱ ᱠᱮᱭᱟ, ᱮᱱᱛᱮᱫ, ᱦᱟᱸ ᱵᱤᱨ ᱠᱚ, ᱫᱟᱬᱟ ᱵᱟᱲᱟᱭ, ᱮ ᱵᱤᱨ ᱠᱚᱨᱮ, ᱡᱚᱠᱷᱚᱱ ᱥᱚᱢᱚᱭ ᱚᱠᱛᱚ ᱠᱚᱞᱮ ᱧᱟᱢ ᱛᱟᱦᱮᱱᱟ, ᱛᱚᱠᱷᱚᱱ ᱵᱤᱨ ᱞᱮ ᱥᱮᱱᱚᱜ ᱛᱟᱦᱮᱱᱟ ᱟᱨ ᱮᱱᱛᱮᱫ ᱵᱤᱨ ᱠᱷᱚᱡ ᱜᱮ ᱱᱟᱦᱟᱸᱜ ᱩᱱᱠᱩ ᱡᱚᱠᱷᱚᱱ ᱥᱮᱸᱫᱽᱨᱟ ᱪᱟᱞᱟᱜ ᱦᱩᱭᱩᱜ ᱛᱟᱦᱮᱱᱟ ᱟᱫᱚ ᱩᱱ ᱜᱷᱟᱹᱲᱤᱡ ᱪᱮᱬᱮ ᱪᱩᱯᱲᱩᱪ᱾ ᱠᱚ ᱩᱱ ᱜᱷᱟᱹᱲᱤᱡ ᱞᱮ ᱧᱮᱞ ᱠᱚ ᱛᱟᱦᱮᱱᱟ᱾ ᱟᱨ ᱱᱟᱦᱟᱸᱜ ᱩᱱᱠᱩ ᱪᱮᱬᱮ ᱠᱚᱦᱚᱸ ᱟᱵᱚ ᱦᱚᱲ ᱦᱚᱯᱚᱱ ᱢᱟ ᱟᱹᱫᱤᱵᱟᱹᱥᱤᱭᱟᱜ ᱵᱚᱱ ᱵᱟᱰᱟᱭ ᱜᱮ᱾ ᱥᱮᱫᱟᱭ ᱠᱷᱚᱡ ᱜᱮ ᱱᱟᱦᱟᱸᱜ ᱚᱱᱠᱟ᱾ ᱟᱵᱚ ᱢᱟᱵᱚᱱ ᱥᱤᱠᱟᱹᱨ ᱠᱩ ᱟᱨ ᱵᱚᱱ ᱥᱤᱠᱟᱹᱨ ᱠᱟᱛᱮᱫ ᱵᱚᱱ ᱡᱚᱢ ᱠᱩ ᱦᱳᱭ ᱥᱮ᱾
ᱦᱳᱭ ᱱᱚᱣᱟ ᱫᱚ ᱟᱵᱚ ᱥᱟᱱᱛᱟᱲᱟᱜ ᱢᱟᱱᱮ ᱢᱤᱫᱴᱟᱱ ᱪᱮᱫ ᱤᱧ ᱞᱟᱹᱭᱟ᱾ ᱟ ᱱᱚᱣᱟ ᱫᱚ ᱟᱵᱚᱣᱟᱜ ᱢᱟᱱᱮ ᱮᱛᱚᱦᱚᱵ ᱠᱷᱚᱱ ᱜᱮ ᱚᱞ ᱢᱮᱱᱟᱜᱼᱟ ᱦᱳᱭ ᱥᱮ᱾ ᱟᱨ ᱵᱤᱨ ᱨᱮᱱ ᱡᱟᱱᱣᱟᱨ ᱠᱩ ᱥᱮ ᱪᱮᱬᱮ ᱪᱤᱯᱨᱩ ᱠᱩ ᱡᱚᱢ ᱨᱮᱱᱟᱜ ᱢᱮᱱᱟᱜ ᱛᱟᱵᱚᱱᱟ ᱦᱳᱭ ᱥᱮ᱾ ᱥᱮ
ᱦᱳᱭ ᱦᱳᱭ᱾
ᱦᱳᱭ ᱟᱫᱚ ᱚᱱᱠᱟ ᱟᱯᱮ ᱥᱮᱱᱟᱜ ᱨᱮᱫᱚ ᱪᱤᱞᱤ ᱠᱚ ᱢᱮᱱᱟᱜ ᱠᱚᱣᱟ ᱟᱯᱮ ᱥᱮᱱᱟᱜ ᱵᱤᱨ ᱠᱚᱨᱮ ᱢᱟᱱᱮ᱾ ᱡᱮᱢᱚᱱ ᱠᱚ ᱞᱟᱹᱭᱟ ᱵᱤᱨ ᱥᱩᱠᱨᱤ ᱠᱩ ᱢᱟᱨᱟᱜ ᱠᱩ ᱛᱟᱹᱨᱩᱵᱽ ᱠᱩ᱾ ᱮᱢᱟᱱ ᱛᱮᱭᱟᱜ ᱟᱹᱰᱤᱜᱟᱱ ᱡᱤᱱᱤᱥ ᱠᱚ᱾ ᱪᱤᱞᱤ ᱠᱚ ᱢᱮᱱᱟᱜ ᱠᱚᱣᱟ ᱟᱯᱮ ᱥᱮᱱᱟᱜ ᱵᱤᱨ ᱨᱮᱫᱚ᱾
ᱦᱳᱭ ᱦᱳᱭ ᱟᱹᱰᱤ ᱟᱹᱰᱤ᱾ ᱡᱚᱛᱷᱟᱛ ᱠᱟᱛᱷᱟ ᱵᱮᱱ ᱞᱟᱹᱭᱠᱼᱟ ᱟᱨ ᱱᱤᱭᱟᱹ ᱠᱟᱛᱷᱟ ᱫᱚ ᱱᱟᱦᱟᱜ ᱟᱹᱞᱤᱧ ᱛᱮᱜᱮᱞᱤᱧ ᱨᱚᱲ ᱞᱤᱧ ᱢᱮᱱᱮᱫ ᱠᱟᱱ ᱛᱟᱦᱮᱱᱟ᱾ ᱛᱟᱠᱷᱮ ᱟᱵᱮᱱ ᱜᱮ ᱫᱟᱣ ᱵᱮᱱ ᱮᱢᱟ ᱟᱹᱞᱤᱧᱟᱜ ᱨᱚᱲ ᱞᱟᱹᱜᱤᱫ ᱛᱮ ᱦᱟᱸᱜ ᱟᱫᱚ᱾ ᱥᱟᱹᱨᱤ ᱜᱤ ᱟᱞᱮ ᱥᱮᱫ ᱫᱚ ᱱᱟᱦᱟᱜ ᱱᱚᱜᱼᱚᱭ᱾ ᱟᱞᱮ ᱵᱤᱨ ᱨᱮᱫᱚ ᱱᱟᱦᱟᱜ ᱟᱹᱰᱤ ᱜᱟᱱ ᱪᱮᱬᱮ ᱪᱩᱯᱩ ᱡᱤᱵᱽᱼᱡᱤᱭᱟᱹᱞᱤ ᱠᱚ ᱢᱮᱱᱟᱜ ᱠᱚᱣᱟ ᱱᱟᱦᱟᱜ ᱡᱮᱢᱚᱱ ᱞᱤᱧ ᱞᱟᱹᱭ ᱜᱮᱭᱟ ᱡᱤᱵᱽ ᱡᱤᱭᱟᱹᱞᱤ᱾ ᱫᱚ ᱱᱟᱦᱟᱜ ᱩᱱᱠᱩ ᱛᱟᱹᱨᱩᱵᱽ ᱠᱩ ᱫᱚ ᱱᱟᱦᱟᱜ ᱵᱟᱞᱮ ᱧᱮᱞ ᱠᱟᱜ ᱠᱚᱣᱟ, ᱢᱮᱱᱠᱷᱟᱱ ᱩᱱᱠᱩ ᱦᱟᱰᱜᱟᱨ ᱠᱩ, ᱛᱩᱭᱩ ᱠᱩ, ᱠᱷᱤᱠᱷᱤᱲᱤ ᱠᱩ ᱟᱨ ᱱᱩᱠᱩ ᱵᱤᱨ ᱥᱩᱠᱨᱤ ᱫᱚ ᱱᱟᱦᱟᱸᱜ ᱟᱹᱰᱤ ᱠᱟᱡᱟᱠ ᱢᱮᱱᱟᱜ ᱠᱚᱣᱟ᱾ ᱵᱤᱨ ᱥᱩᱠᱨᱤ ᱵᱮᱱ ᱢᱮᱱ ᱠᱮᱭᱟ, ᱵᱤᱨ ᱥᱩᱠᱨᱤ ᱫᱚ ᱟᱹᱰᱤ ᱟᱸᱴ ᱞᱮ ᱥᱟᱵ ᱵᱟᱲᱟ ᱠᱚ ᱾ ᱡᱚᱠᱷᱚᱱ ᱱᱤᱭᱟᱹᱛᱟᱜ ᱡᱚᱸᱰᱨᱟ ᱠᱚᱞᱮ ᱨᱚᱦᱚᱭ ᱠᱟᱫᱟ ᱛᱚ ᱟᱫᱚ ᱡᱚᱸᱰᱨᱟ ᱤᱭᱟᱹ᱾ ᱟᱯᱷᱩᱴ ᱚᱠᱛᱚ ᱫᱚ ᱱᱟᱦᱟᱜ ᱩᱱᱠᱩ ᱠᱚ ᱥᱮᱴᱮᱨᱚᱜᱼᱟ ᱟᱨ ᱩᱱᱠᱩ ᱜᱚᱴᱟ ᱡᱚᱱᱰᱨᱟ ᱵᱟᱲᱜᱮ ᱱᱟᱦᱟᱜ ᱠᱚ ᱜᱚᱴᱟ ᱱᱟᱦᱟᱪᱟᱨᱟ ᱟᱨ ᱠᱚ ᱡᱚᱢ ᱛᱟᱦᱮᱱᱟ, ᱦᱳᱭ ᱥᱮ ᱟᱫᱚ ᱠᱚ ᱡᱚᱢ ᱛᱟᱦᱮᱱ᱾ ᱚᱱᱠᱟ ᱫᱚ ᱵᱟᱞᱮ ᱰᱤᱥᱴᱟᱵᱽ ᱠᱚ ᱛᱟᱦᱮᱱᱟ ᱩᱱᱠᱩ ᱫᱚ ᱟᱞᱮ ᱫᱚ ᱟᱛᱩ ᱠᱚᱨᱮ ᱜᱟᱹᱰᱤ ᱠᱚᱨᱮᱱᱟᱜ ᱠᱟᱞᱮᱠ ᱛᱟᱨ ᱠᱚᱞᱮ ᱡᱚᱜᱟᱲ ᱛᱮᱞᱮ ᱟᱹᱜᱩ ᱠᱟᱛᱮᱫ ᱯᱟᱹᱥᱤ ᱠᱚᱞᱮ ᱵᱮᱱᱟᱣ ᱟᱠᱟᱫ ᱛᱟᱦᱮᱸᱱᱟ, ᱟᱨ ᱚᱱᱟ ᱯᱤᱥᱟ ᱯᱟᱹᱥᱤ ᱵᱮᱱᱟᱣ ᱠᱟᱛᱮᱫ ᱫᱚ ᱱᱟᱦᱟᱜ ᱩᱱᱠᱩ ᱞᱮ ᱯᱟᱹᱥᱤ ᱠᱮᱫ ᱠᱚᱜᱮ ᱟᱨ ᱱᱟᱦᱱᱟᱜ ᱩᱱᱠᱩ ᱞᱮ ᱡᱚᱢ ᱠᱚᱣᱟ ᱟᱫᱚ᱾ ᱡᱟᱸᱦᱟᱸ ᱛᱤᱥ ᱠᱚᱨᱮ ᱫᱚ ᱠᱚ ᱯᱟᱹᱥᱤᱜ ᱜᱮᱭᱟ ᱟᱨ ᱡᱟᱸᱦᱟᱸ ᱛᱤᱥ ᱠᱚᱨᱮ ᱫᱚ ᱵᱟᱝᱠᱚ ᱯᱟᱹᱥᱤᱜ ᱛᱟᱦᱮᱱᱟ ᱦᱳᱭ᱾ ᱦᱳᱭ ᱚᱱᱮ ᱚᱱᱠᱟ᱾ ᱟᱨ ᱟᱯᱮ ᱥᱮᱫ ᱫᱚ ᱱᱟᱦᱟᱜ ᱚᱱᱠᱟ ᱚᱱᱠᱟ ᱠᱚ ᱠᱚᱲᱟ ᱜᱤᱫᱽᱨᱟᱹ ᱠᱚᱠᱚ ᱥᱟᱵ ᱵᱟᱲᱟ ᱠᱚ ᱛᱟᱦᱮᱱᱟ ᱥᱮ ᱠᱚ ᱪᱟᱞᱟᱜ ᱛᱟᱦᱮᱱᱟ ᱠᱩ ᱥᱮ ᱵᱟᱝ?
ᱦᱳᱭ ᱪᱟᱞᱟᱣ ᱫᱚᱠᱚ ᱪᱟᱞᱟᱜ ᱜᱮᱭᱟ, ᱟᱫᱚ ᱱᱟᱦᱟᱜ ᱡᱟᱸᱦᱟᱸ ᱟᱵᱮᱱ ᱞᱟᱹᱭᱠᱮᱜᱼᱟ ᱵᱤᱨ ᱥᱩᱠᱨᱤ ᱚᱱᱟᱫᱚ ᱱᱟᱦᱟᱜ ᱟᱞᱮ ᱥᱮᱱ ᱫᱚ ᱵᱟᱝ ᱢᱮᱱᱟᱜ ᱠᱚᱣᱟ ᱵᱤᱨ ᱥᱩᱠᱨᱤ ᱫᱚ ᱦᱳᱭ ᱥᱮ᱾ ᱟᱞᱮ ᱥᱮᱱ ᱫᱚ ᱦᱟᱸᱜ ᱡᱟᱸᱦᱟᱸᱭ ᱠᱚ ᱞᱟᱹᱭᱟ ᱨᱩᱸᱰᱟᱹ, ᱠᱩᱞᱟᱹᱭ ᱟᱨ ᱦᱟᱰᱜᱟᱨ ᱩᱱᱠᱩ ᱠᱚ ᱱᱟᱦᱟᱜ ᱟᱹᱰᱤᱜᱟᱱ ᱢᱮᱱᱟᱜ ᱠᱚ ᱦᱳᱭ ᱥᱮ᱾ ᱠᱚᱲᱟ ᱜᱤᱫᱽᱨᱟᱹ ᱠᱚ ᱟᱹᱰᱤ ᱜᱟᱱ ᱠᱚ ᱪᱟᱞᱟᱜ ᱛᱟᱦᱮᱱ ᱜᱮᱭᱟ, ᱩᱱᱠᱩ ᱠᱚ ᱜᱚᱡᱽ ᱟᱹᱜᱩ ᱵᱟᱲᱟ ᱠᱟᱫ ᱠᱚ ᱜᱮᱭᱟ᱾ ᱟᱫᱚ ᱩᱱᱠᱩ ᱦᱟᱰᱜᱟᱨ ᱠᱩ ᱮᱢᱟᱱ ᱛᱮᱭᱟᱜ ᱠᱚᱜᱮ ᱢᱮᱱᱟᱜ ᱠᱚᱣᱟ ᱱᱟᱦᱟᱜ ᱥᱩᱠᱨᱤ ᱠᱚᱫᱚ ᱵᱟᱝ ᱢᱮᱱᱟᱜ ᱠᱚᱣᱟ ᱟᱨ ᱠᱩᱞᱟᱹᱭ ᱫᱚ ᱱᱟᱦᱟᱜ ᱟᱞᱮ ᱥᱮᱱ ᱫᱚ ᱟᱹᱰᱤ ᱥᱚᱥᱛᱟ ᱢᱮᱱᱟᱜ ᱠᱚᱣᱟ ᱦᱳᱭ ᱥᱮ᱾ ᱢᱟᱱᱮ ᱵᱟᱲᱜᱮ ᱠᱚᱨᱮ ᱦᱚᱸᱠᱚ ᱧᱟᱢᱚᱜ ᱛᱟᱦᱮᱱᱟ ᱠᱩᱞᱟᱹᱭ ᱫᱚ᱾ ᱟᱫᱚ ᱠᱩᱞᱟᱹᱭ ᱫᱚ ᱟᱹᱰᱤ ᱜᱟᱱ ᱜᱮᱠᱚ ᱜᱚᱡ ᱠᱚ ᱛᱟᱦᱮᱱᱟ ᱟᱞᱮ ᱥᱮᱱ ᱫᱚ᱾ ᱟᱨ ᱟᱯᱮ ᱥᱮᱱ ᱫᱚ ᱠᱩᱞᱟᱹᱭ ᱠᱚᱫᱚ ᱠᱚ ᱧᱟᱢᱚᱜ ᱛᱟᱦᱮᱱᱟ ᱥᱮ ᱵᱟᱝᱠᱚ ᱧᱟᱢᱚᱜ ᱛᱟᱦᱮᱱᱟ? ᱟᱨ ᱵᱤᱨ ᱨᱮᱢᱟ ᱚᱱᱠᱟ ᱟᱹᱰᱤ ᱜᱟᱱ ᱩᱛᱩ ᱛᱮᱭᱟᱜ ᱠᱚᱦᱚᱸ ᱡᱮᱢᱚᱱ ᱩᱫ ᱯᱩᱚᱴᱠᱟᱹ ᱠᱚ᱾ ᱞᱤᱧ ᱞᱟᱹᱭᱟ ᱱᱤᱛᱚᱜ ᱢᱟ ᱟᱹᱰᱤ ᱜᱟᱱ ᱡᱟᱱᱟᱢᱚᱜ ᱠᱟᱱᱟ ᱯᱟᱥᱮᱡ?
ᱦᱳᱭ ᱦᱳᱭ ᱟᱞᱮ ᱥᱮᱫ ᱫᱚ ᱱᱟᱦᱟᱜ ᱵᱩᱨᱩ ᱨᱮᱫᱚ ᱱᱟᱦᱟᱜ ᱵᱤᱨ ᱨᱮᱫᱚ ᱱᱟᱦᱟᱜ ᱟᱭᱢᱟ ᱨᱚᱠᱚᱢ ᱡᱤᱣᱤᱼᱡᱤᱭᱟᱹᱞᱤ ᱠᱚᱠᱚ ᱧᱟᱢᱚᱜ ᱛᱟᱦᱮᱱᱟ᱾ ᱡᱮᱢᱚᱱ ᱢᱤᱫᱴᱮᱱ ᱡᱤᱣᱤᱼᱡᱤᱭᱟᱹᱞᱤ ᱵᱟᱨᱮ ᱛᱮᱞᱤᱧ ᱞᱟᱹᱭ ᱞᱮᱠᱷᱟᱱᱡ ᱱᱟᱦᱟᱜ ᱢᱟ ᱵᱟᱝ ᱢᱩᱪᱟᱹᱫᱚᱜᱼᱟ ᱳᱜᱳᱰ ᱟᱭᱢᱟ ᱟᱹᱰᱤᱜᱟᱱ ᱢᱮᱱᱟᱜ ᱠᱚᱣᱟ ᱟᱫᱚ ᱱᱩᱠᱩ ᱡᱟᱦᱟᱸᱞᱤᱧ ᱢᱮᱱᱟ ᱱᱩᱠᱩ ᱡᱤᱱᱤᱥᱴᱟᱜ ᱡᱟᱦᱟᱸᱭ ᱵᱮᱱ ᱢᱮᱱ ᱠᱮᱫᱟ ᱫᱟᱨᱮ ᱵᱤᱨ-ᱵᱩᱨᱩ ᱫᱟᱨᱮ ᱨᱮᱫᱚ ᱱᱟᱦᱟᱸᱜ ᱱᱩᱠᱩ ᱟ ᱱᱩᱠᱩ ᱮᱱᱛᱮᱱ ᱯᱩᱴᱠᱟᱹ ᱠᱚ ᱟᱹᱰᱤ ᱟᱸᱴ ᱠᱚ ᱦᱩᱭᱩᱜ ᱛᱟᱦᱮᱱ ᱜᱮᱭᱟ᱾ ᱟ ᱪᱮᱬᱮ ᱠᱚ, ᱪᱩᱯᱨᱩᱡ ᱠᱚ, ᱯᱩᱴᱠᱟᱹ ᱠᱚ ᱩᱱᱠᱩ ᱠᱚ ᱦᱩᱭᱩᱜ ᱛᱟᱦᱮᱱ ᱜᱮᱭᱟ ᱟᱫᱚ ᱱᱟᱦᱟᱜ ᱩᱱᱠᱩ ᱯᱩᱴᱠᱟᱹ ᱫᱚ ᱱᱟᱦᱟᱜ ᱫᱤᱱᱟᱹᱢ ᱫᱤᱱ ᱦᱟᱸᱜ ᱟᱰᱤᱨᱮ ᱵᱷᱳᱨ ᱨᱮ ᱵᱮᱨᱮᱫ ᱠᱟᱛᱮᱫ ᱱᱟᱦᱟᱜ ᱟᱹᱛᱩ ᱠᱚᱨᱮᱱ ᱜᱚᱜᱚ ᱦᱚᱲ ᱠᱚᱠᱚ ᱪᱟᱞᱟᱜ ᱛᱟᱦᱮᱱᱟ ᱟᱨ ᱵᱤᱨᱵᱩᱨᱩ ᱠᱷᱚᱡ ᱠᱚ ᱟᱹᱜᱩ ᱛᱟᱦᱮᱱᱟ ᱯᱩᱴᱠᱟᱹ ᱠᱚ ᱩᱛᱩ ᱞᱟᱹᱜᱤᱫ ᱛᱮ ᱟᱨ ᱩᱱᱠᱩ ᱫᱚ ᱱᱟᱦᱟᱜ ᱯᱩᱴᱠᱟᱹ ᱫᱚ ᱞᱮᱴ ᱴᱚ ᱟᱨ ᱥᱳᱲᱟᱹ ᱱᱟᱦᱟᱜ ᱟᱹᱰᱤ ᱥᱤᱵᱤᱞ ᱠᱚ ᱟᱹᱭᱠᱟᱹᱜ ᱛᱟᱦᱮᱱᱟ᱾ ᱟᱫᱚ ᱟᱞᱮᱥᱮᱫ ᱫᱚ ᱱᱟᱦᱟᱜ ᱟᱞᱮ ᱛᱤ ᱠᱷᱟᱡ ᱫᱚᱞᱮ ᱥᱩᱲᱟᱹ ᱠᱚ ᱛᱟᱦᱮᱱᱟ ᱟᱨ ᱞᱮ ᱞᱮᱴᱚ ᱠᱚ ᱛᱟᱦᱮᱱᱟ᱾ ᱛᱟᱦᱚᱞᱮ ᱟᱵᱮᱱ ᱥᱮᱫ ᱟᱯᱮ ᱥᱮᱫ ᱫᱚ ᱱᱟᱦᱟᱜ ᱪᱮᱫ ᱞᱮᱠᱟ ᱠᱟᱛᱮ ᱛᱮᱯᱮ ᱡᱚᱢ ᱠᱚ ᱛᱟᱦᱮᱱᱟ ᱟᱨᱯᱮ ᱧᱟᱢ ᱠᱚ ᱛᱟᱦᱮᱱᱟ ᱛᱚᱠᱷᱚᱱ ᱟᱠᱷᱨᱤᱧ ᱠᱚᱣᱟᱯᱮ ᱥᱮ ᱯᱮ ᱚᱯᱮ ᱜᱮᱯᱮ ᱡᱟᱢ ᱪᱟᱵᱟᱠᱚ ᱛᱟᱦᱮᱱᱟ?
ᱵᱟᱝ ᱟᱞᱮ ᱫᱚ ᱱᱟᱦᱟᱜ ᱟᱹᱠᱷᱨᱤᱧ ᱠᱚ ᱞᱮᱠᱟ ᱫᱚ ᱵᱟᱝᱜᱮ ᱟᱞᱮ ᱥᱮᱱ ᱫᱚ ᱠᱷᱟᱹᱞᱤ ᱱᱟᱦᱟᱜ ᱚᱲᱟᱜ ᱨᱮ ᱡᱚᱢ ᱥᱩᱢᱩᱝ ᱜᱮᱠᱚ ᱟᱹᱜᱩ ᱠᱚ ᱛᱟᱦᱮᱱᱟ ᱦᱳᱭᱥᱮ᱾
ᱦᱩᱸ᱾
ᱟᱨ ᱚᱱᱠᱟ ᱫᱚ ᱵᱟᱝ ᱢᱮᱱᱟᱜ ᱠᱚᱣᱟ᱾ ᱟ ᱩᱱᱟᱹᱜ ᱜᱟᱱ ᱫᱚ ᱱᱟᱦᱟᱜ ᱱᱤᱛ ᱛᱚ ᱟᱣᱨᱤ ᱠᱚ ᱡᱟᱱᱟᱢᱚᱜᱼᱟ, ᱱᱚᱜᱼᱚᱭ ᱱᱟᱦᱟᱜ ᱠᱚ ᱮᱛᱚᱦᱚᱵᱚᱜ ᱠᱟᱱᱟ ᱡᱟᱱᱟᱢ ᱠᱚ ᱦᱳᱭ ᱥᱮ᱾ ᱟᱫᱚ ᱯᱩᱴᱠᱟᱹ ᱠᱚᱜᱮ ᱠᱚ ᱦᱟᱞᱟᱝ ᱵᱟᱲᱟ ᱠᱚ ᱛᱟᱦᱮᱸᱱᱟ᱾ ᱳᱫᱽ ᱠᱚᱢᱟ ᱱᱤᱛᱚᱜ ᱠᱷᱮᱛ ᱠᱚᱨᱮ ᱧᱟᱢᱚᱜ ᱠᱟᱱ ᱜᱮᱭᱟ ᱟᱨ ᱚᱱᱠᱟ ᱛᱟᱨ ᱫᱚ ᱱᱟᱦᱟᱜ ᱵᱟᱝᱞᱮ ᱦᱟᱞᱟᱝ ᱠᱚᱣᱟ ᱟᱹᱠᱷᱨᱤᱧ ᱦᱟᱹᱵᱤᱡ ᱫᱚ ᱟᱨ ᱵᱟᱝᱠᱷᱟᱱ ᱟᱠᱷᱨᱤᱧ ᱞᱮᱠᱚ ᱠᱷᱟᱱ ᱢᱟ ᱟᱹᱰᱤ ᱜᱮ ᱵᱮᱥ ᱠᱚᱼᱟ ᱠᱟᱨᱚᱱ ᱱᱤᱛᱚᱜ ᱟᱹᱰᱤ ᱜᱟᱱ ᱜᱮ ᱚᱱᱟ ᱠᱚᱨᱮᱱᱟᱜ ᱜᱚᱱᱚᱝ ᱠᱚᱫᱚ ᱵᱟᱹᱲᱛᱤ ᱟᱠᱟᱱᱟ ᱦᱳᱭ ᱥᱮ᱾
ᱦᱳᱭ ᱦᱳᱭ ᱦᱳᱭ᱾ ᱦᱳᱭ ᱡᱮᱢᱚᱱ ᱵᱮᱱ ᱞᱟᱹᱭ ᱠᱮ ᱚᱱᱟ ᱦᱤᱥᱟᱹᱵ ᱛᱮᱫᱚ ᱱᱟᱦᱟᱜ ᱢᱟᱱᱮ ᱜᱚᱱᱚᱱ ᱠᱚ ᱟᱹᱰᱤ ᱵᱟᱹᱲᱛᱤᱭ ᱠᱟᱱᱟ ᱱᱟᱦᱟᱜ ᱟᱨ ᱦᱮᱱᱛᱮᱱ ᱱᱚᱣᱟ ᱠᱚ ᱮᱱᱛᱮᱱ ᱡᱟᱦᱟᱸᱞᱤᱧ ᱞᱟᱹᱭᱮᱫ ᱠᱟᱱ ᱫᱚ ᱞᱟᱹᱭ ᱠᱮᱫ ᱵᱮᱱ ᱡᱮ ᱟᱵᱮᱱ ᱢᱮᱱᱛᱮᱱ ᱢᱟᱱᱮ ᱩᱫᱽ ᱠᱚ ᱯᱩᱴᱠᱟᱹ ᱠᱚᱫᱚ ᱠᱮᱨᱤᱝ ᱛᱮᱫᱚ ᱱᱟᱦᱟᱸᱜ ᱵᱟᱠᱚ ᱧᱟᱢᱚᱜᱼᱟ, ᱟᱨ ᱠᱚ ᱧᱟᱢᱚᱜ ᱠᱷᱟᱡ ᱱᱟᱦᱟᱜ ᱩᱱᱠᱩ ᱟ ᱟᱛᱳ ᱠᱚᱨᱮᱱ ᱜᱮ ᱱᱟᱦᱟᱸᱜ ᱦᱚᱲ ᱠᱚ ᱠᱚᱭ ᱠᱚ ᱦᱩᱭᱩᱜᱼᱟ ᱩᱱᱠᱩᱜ ᱜᱮ ᱵᱩᱞᱟᱹᱣ ᱠᱚ ᱦᱩᱭᱩᱜ-ᱟ᱾ ᱟᱨ ᱵᱟᱝᱠᱚ ᱟᱹᱠᱷᱨᱤᱧ ᱞᱮᱠᱚ ᱠᱷᱟᱱ ᱱᱟᱦᱟᱜ ᱪᱮᱫ ᱦᱚᱸ ᱵᱟᱵᱮᱱ ᱢᱮᱱ ᱫᱟᱲᱮᱭᱟᱜᱼᱟ ᱩᱱᱠᱩ ᱫᱚ ᱟᱠᱚᱣᱟᱜ ᱢᱚᱱᱮ ᱦᱤᱥᱟᱹᱵ ᱛᱮᱠᱚ ᱟᱹᱠᱷᱨᱤᱧ ᱠᱚᱭᱟ ᱦᱳᱭ ᱥᱮ᱾ ᱟᱫᱚ ᱠᱚᱠᱷᱚᱱᱚ ᱠᱚᱠᱷᱚᱱᱚ ᱟᱫᱚᱠᱚ ᱟᱠᱷᱨᱤᱧ ᱠᱚᱜᱮᱭᱟ ᱟᱨ ᱠᱚᱠᱷᱚᱱᱚ ᱠᱚᱠᱷᱚᱱᱚ ᱫᱚ ᱵᱟᱠᱚ ᱟᱠᱷᱨᱤᱧ ᱠᱚᱣᱟ᱾ ᱟᱫᱚ ᱱᱟᱦᱟᱜ ᱚᱱᱟ ᱫᱚ ᱟᱵᱮᱱ ᱴᱷᱮᱡ ᱜᱮ ᱩᱱᱠᱩᱣᱟᱜ ᱪᱮᱫ ᱞᱮᱠᱟ ᱛᱟᱞᱢᱤᱞ ᱢᱮᱱᱟᱜᱼᱟ᱾ ᱜᱟᱞᱢᱟᱨᱟᱣ ᱢᱮᱱᱟᱜᱼᱟ ᱚᱱᱟ ᱦᱤᱥᱟᱹᱵ ᱛᱮᱠᱚ ᱮᱢᱟᱣ ᱫᱟᱲᱮᱭᱟᱵᱮᱱᱟ ᱦᱮᱸ ᱥᱮ᱾
ᱦᱳᱭ᱾ ᱟᱫᱚ ᱱᱟᱦᱟᱸᱜ ᱠᱟᱛᱷᱟ ᱫᱚ ᱱᱚᱣᱟ ᱦᱩᱭᱩᱜ ᱠᱟᱱᱟ ᱢᱟᱱᱮ ᱱᱤᱛᱚᱜ ᱫᱚ ᱥᱤᱡᱩᱱ ᱠᱟᱱᱟ ᱚᱱᱟ ᱠᱚᱨᱮᱱᱟᱜ ᱦᱳᱭ ᱥᱮ᱾ ᱟᱨ ᱚᱱᱟ ᱠᱚᱫᱚ ᱮ ᱚᱱᱠᱟ ᱮᱴᱟᱜ ᱡᱟᱭᱜᱟ ᱠᱚᱨ ᱫᱚ ᱵᱟᱝ ᱧᱟᱢᱚᱜ ᱛᱟᱦᱮᱸᱱᱟ ᱢᱟᱱᱮ ᱱᱤᱛᱚᱜ ᱱᱤᱭᱟᱹ ᱥᱤᱡᱤᱱ ᱨᱮᱫᱚ ᱟᱡ ᱛᱮᱜᱮ ᱚᱢᱚᱱᱚᱜ ᱛᱟᱦᱮᱸᱱᱟ᱾ ᱟᱨ ᱚᱱᱟ ᱫᱚ ᱮᱴᱟᱜ ᱫᱤᱱ ᱵᱟᱝ ᱧᱟᱢᱚᱜ ᱛᱟᱦᱮᱸᱱᱟ ᱟᱨ ᱮᱴᱟᱜ ᱩᱛᱩ ᱛᱮᱭᱟᱜ ᱫᱚ ᱡᱮᱢᱚᱱ, ᱠᱤᱨᱤᱧ ᱟᱠᱷᱨᱤᱧ ᱥᱤᱡᱩᱱ ᱵᱮ ᱥᱤᱡᱩᱱ ᱨᱮ ᱧᱟᱢᱚᱜ ᱠᱟᱱᱟ ᱦᱳᱭᱥᱮ᱾ ᱟᱨ ᱱᱚᱣᱟ ᱫᱚ ᱢᱤᱫᱴᱟᱝ ᱱᱚᱝᱠᱟᱱ ᱡᱤᱱᱤᱥ ᱠᱟᱱᱟ, ᱢᱟᱱᱮ ᱦᱚᱲ ᱱᱚᱣᱟ ᱞᱟᱹᱜᱤᱜ ᱠᱚ ᱟᱭᱢᱟ ᱜᱟᱱ ᱦᱚᱲ ᱠᱚ ᱛᱟᱸᱜᱤ ᱠᱟᱜ ᱛᱟᱦᱮᱸᱱ ᱢᱟᱱᱮ ᱳᱫ ᱡᱚᱢ ᱫᱚ ᱟᱹᱰᱤ ᱵᱷᱟᱹᱜᱮ ᱜᱮᱭᱟ ᱦᱳᱭᱥᱮ ᱟᱨ ᱡᱟᱦᱟᱸ ᱵᱷᱩᱴᱠᱟᱹᱵᱤᱱ ᱞᱟᱹᱭ ᱠᱮᱫᱮᱜᱼᱟ ᱦᱚᱭ ᱞᱟᱹᱭ ᱵᱤᱱ?
ᱦᱳᱭ ᱩᱫ ᱫᱚ ᱱᱟᱦᱟᱜ ᱱᱚᱝᱠᱟᱱ ᱡᱤᱱᱤᱥ ᱠᱟᱱᱟ ᱡᱟᱦᱟᱸ ᱫᱚ ᱵᱟᱡᱟᱨ ᱠᱚᱨᱮ ᱦᱚᱸ ᱡᱩᱫᱤ ᱵᱮᱱ ᱧᱟᱢᱮᱜ ᱠᱟᱱᱟ, ᱛᱟᱦᱚᱞᱮ ᱟᱹᱰᱤᱜᱟᱱ ᱫᱟᱢ ᱛᱮ ᱱᱟᱦᱟᱜ ᱠᱤᱨᱤᱧ ᱦᱩᱭᱩᱜ ᱛᱟᱵᱮᱱᱟ ᱟᱨ ᱡᱮᱢᱚᱱ ᱟᱛᱳ ᱠᱚᱨᱮ ᱠᱚᱭ ᱠᱚ ᱤᱫᱤ ᱛᱟᱦᱮᱸᱱᱟ ᱟᱫᱚ ᱟᱫᱛᱟᱹᱨ ᱫᱚ ᱟᱛᱳ ᱠᱚᱨᱮᱱ ᱦᱚᱲ ᱦᱚᱸ ᱵᱟ ᱠᱚ ᱟᱹᱠᱷᱨᱤᱧ ᱞᱟᱹᱜᱤᱫᱚᱜ ᱛᱟᱦᱮᱸᱱᱟ ᱩᱱᱠᱩ ᱫᱚ ᱟᱠᱚ ᱡᱚᱢ ᱞᱟᱹᱜᱤᱜ ᱱᱟᱦᱟᱜ ᱠᱚ ᱠᱚ ᱥᱤᱜ ᱛᱟᱦᱮᱸᱱᱟ ᱚᱲᱟᱜ ᱵᱷᱳᱨ ᱨᱮᱱ ᱦᱚᱲ ᱜᱮ, ᱟᱨ ᱡᱩᱫᱤ ᱵᱟᱹᱲᱛᱤ ᱞᱮᱱᱠᱟᱱ ᱦᱟᱸᱜ ᱯᱮᱲᱟ ᱯᱟᱹᱨᱣᱟᱹ ᱠᱚ ᱯᱮᱲᱟ ᱠᱚᱠᱚ ᱦᱚᱦᱚᱠᱚᱛᱟ ᱠᱚᱣᱟ ᱟᱨ ᱠᱚ ᱤᱫᱤ ᱛᱟᱦᱮᱸᱱᱟ ᱚᱱᱟ ᱡᱚᱢ ᱞᱟᱹᱜᱤᱫ ᱛᱮ, ᱯᱮᱲᱟ ᱠᱚᱠᱚ ᱮᱢᱟ ᱠᱚ ᱛᱟᱦᱮᱸᱱᱟ ᱦᱳᱭ᱾
ᱦᱳᱭ ᱟᱫᱚ ᱚᱱᱮ ᱚᱱᱟ ᱞᱮᱠᱟ ᱢᱟᱱᱮ ᱱᱟᱦᱟᱜ ᱚᱱᱟ ᱫᱚ ᱮᱢ ᱵᱚᱞᱮ ᱮᱴᱟᱜ ᱫᱤᱱ ᱵᱟᱝ ᱧᱟᱢᱚᱜ ᱠᱷᱟᱹᱛᱤᱨ ᱦᱚᱲ ᱟᱹᱰᱤ ᱜᱟᱱ ᱠᱚ ᱠᱚᱭᱚᱜ ᱠᱟᱜ ᱛᱟᱦᱮᱸᱱ ᱱᱚᱣᱟ ᱡᱚᱢ ᱞᱟᱹᱜᱤᱜ᱾ ᱟᱫᱚ
ᱚᱠᱟ ᱧᱟᱢᱚᱜᱼᱟ ᱚᱠᱟ ᱵᱟᱝ ᱧᱟᱢᱚᱜᱼᱟ ᱜᱚᱴᱟ ᱡᱟᱭᱜᱟ ᱠᱚᱨᱮ ᱦᱚᱸ ᱡᱟᱦᱟᱸ ᱵᱤᱨ ᱫᱤᱥᱚᱢ ᱠᱚ ᱵᱟᱝ ᱢᱮᱱᱟᱜᱼᱟ ᱟᱫᱚ ᱱᱟᱦᱟᱜ ᱚᱱᱟ ᱠᱚᱨᱮ ᱫᱚ ᱵᱟᱝ ᱧᱟᱢᱚᱜ ᱛᱟᱦᱮᱸᱱᱟ ᱦᱳᱭ ᱥᱮ ᱟᱫᱚ ᱚᱱᱟ ᱯᱤᱰᱷᱟᱹ ᱠᱚᱨᱮᱱᱟᱜ ᱵᱟᱹᱭᱦᱟᱹᱲ ᱠᱚᱨᱮᱱᱟᱜ ᱩᱫ ᱛᱮᱜᱮ ᱱᱟᱦᱟᱜ ᱠᱚ ᱡᱚᱢ ᱱᱟᱢᱟᱹᱭᱚᱜ ᱛᱟᱦᱮᱸᱱᱟ ᱠᱟᱨᱚᱱ ᱫᱚ ᱡᱟᱦᱟᱸ ᱠᱚ ᱢᱮᱛᱟᱜ ᱠᱟᱱᱟ ᱢᱩᱪᱤ ᱪᱷᱩᱨᱤ ᱩᱵ ᱚᱱᱟ ᱱᱟᱦᱟᱜ ᱠᱟᱹᱴᱤᱜ ᱠᱟᱹᱴᱤᱜ ᱢᱟᱪᱷᱟᱜᱮ ᱡᱟᱱᱟᱢᱚᱜᱼᱟ ᱟᱫᱚ ᱠᱤᱱᱛᱩ ᱱᱟᱦᱟᱜ ᱟᱹᱰᱤ ᱜᱟᱱ ᱜᱮ ᱥᱤᱵᱤᱞᱟ ᱦᱳᱭᱥᱮ᱾
ᱟᱫᱚ ᱚᱱᱟ ᱢᱩᱪᱤ ᱪᱷᱩᱨᱤ ᱩᱫ ᱫᱚ ᱱᱟᱦᱟᱜ ᱡᱚᱛᱚ ᱦᱚᱲ ᱦᱚᱸ ᱚᱱᱟ ᱠᱚ ᱵᱟᱝᱠᱚ ᱧᱟᱢ ᱛᱟᱦᱮᱸᱱᱟ ᱡᱟᱦᱟᱸᱭ ᱡᱟᱦᱟᱸᱭ ᱦᱚᱲ ᱜᱮᱠᱚ ᱧᱟᱢ ᱛᱟᱦᱮᱸᱱᱟ ᱟᱨ ᱡᱟᱦᱟᱸ ᱠᱚ ᱢᱮᱛᱟᱜᱼᱟ ᱵᱳᱛᱟᱢ ᱩᱫ᱾ ᱚᱨ ᱛᱩᱫ ᱩᱫ ᱚᱱᱟ ᱦᱚᱸ ᱱᱟᱦᱟᱜ ᱜᱚᱴᱟ ᱡᱟᱭᱜᱟ ᱠᱚᱨᱮ ᱫᱚ ᱵᱟᱝ ᱚᱢᱚᱱᱚᱜ ᱛᱟᱦᱮᱸᱱ ᱡᱟᱦᱟᱸ ᱡᱟᱦᱟᱸ ᱡᱟᱭᱜᱟᱨᱮ ᱞᱟᱦᱟ ᱵᱚᱪᱷᱚᱨ ᱚᱢᱚᱱ ᱞᱮᱱᱟ ᱚᱱᱟ ᱠᱚ ᱡᱟᱭᱜᱟ ᱨᱮᱜᱮ ᱱᱟᱦᱟᱜ ᱚᱢᱚᱱᱚᱜ ᱛᱟᱦᱮᱸᱱᱟ᱾ ᱟᱫᱚ ᱚᱱᱮ ᱚᱱᱟ ᱠᱚᱦᱚᱸ ᱢᱟᱱᱮ ᱟᱹᱰᱤ ᱜᱟᱱ ᱦᱚᱲ ᱴᱷᱮᱜ ᱧᱮᱞ ᱧᱟᱢᱚᱜᱼᱟ ᱟᱹᱰᱤ ᱜᱟᱱ ᱦᱚᱲ ᱴᱷᱮᱜ ᱵᱟᱝ ᱧᱮᱞ ᱧᱟᱢᱚᱜᱼᱟ᱾ ᱟᱫᱚ ᱚᱱᱮ ᱚᱱᱠᱟ ᱠᱷᱟᱹᱛᱤᱨ ᱛᱮ ᱚᱱᱟ ᱠᱚ ᱩᱫ ᱠᱚ ᱵᱟᱝ ᱠᱚ ᱧᱟᱢ ᱠᱷᱟᱹᱛᱤᱨ ᱛᱮ ᱡᱟᱦᱟᱸᱭ ᱦᱚᱲ ᱫᱚ ᱮᱱᱛᱮᱜ ᱠᱤᱨᱤᱧ ᱠᱟᱛᱮᱜ ᱠᱚ ᱡᱚᱢ ᱜᱮᱭᱟ ᱦᱳᱭ ᱥᱮ᱾
ᱟᱨ ᱛᱚ ᱡᱟᱦᱟᱸᱱᱟᱜ ᱩᱯᱟᱹᱭ ᱵᱟᱝ ᱢᱮᱱᱟᱜᱼᱟ ᱡᱚᱢ ᱛᱮᱜᱮ ᱦᱩᱭᱩᱜᱼᱟ᱾
ᱦᱳᱭ ᱡᱮᱢᱚᱱ ᱢᱤᱫᱴᱮᱱ ᱮᱸ ᱩᱵ ᱵᱮᱱ ᱞᱟᱹᱭ ᱠᱮᱜᱼᱟ ᱥᱮ ᱩᱵ ᱵᱟᱨᱮᱛᱮᱞᱟᱝ ᱜᱟᱞᱚᱪᱚ ᱠᱟᱱᱟ᱾ ᱚᱱᱟ ᱫᱚ ᱱᱟᱦᱟᱜ ᱟᱥᱟᱱᱤ ᱛᱮᱫᱚ ᱱᱟᱦᱟᱜ ᱵᱟᱝ ᱧᱟᱢᱚᱜ ᱛᱟᱦᱮᱸᱱᱟ ᱟᱞᱮ ᱠᱚ ᱥᱮᱜ ᱫᱚ, ᱟᱫᱚ ᱪᱤᱠᱟᱛᱮ ᱦᱩᱭ ᱫᱚ ᱦᱩᱭᱩᱜ ᱛᱟᱦᱮᱸᱱ ᱜᱮᱭᱟ ᱧᱟᱢ ᱫᱚ ᱵᱟᱝ ᱧᱟᱢᱚᱜᱼᱟ᱾ ᱪᱮᱫᱟᱜ ᱵᱟᱝ ᱧᱟᱢᱚᱜᱼᱟ ᱪᱮᱫᱟᱜ ᱡᱮ ᱩᱱᱟᱹᱜ ᱜᱮ ᱱᱟᱦᱟᱜ ᱦᱚᱲ ᱠᱚ ᱩᱱᱠᱩ ᱠᱚ ᱚᱱᱟ, ᱟᱸᱯᱟᱧᱡᱟ ᱨᱮᱠᱚ ᱛᱟᱦᱮᱱᱚᱜ ᱠᱟᱱᱟ ᱥᱮᱛᱟᱜ ᱟᱹᱭᱩᱵ ᱠᱚ ᱛᱟᱦᱮᱸᱱᱚᱜ ᱛᱟᱦᱮᱸᱱᱟ᱾ ᱢᱟᱱᱮ ᱥᱮᱸᱫᱽᱨᱟᱭ ᱛᱟᱦᱮᱸ ᱱᱟᱹᱠᱩ ᱦᱳᱭᱥᱮ, ᱢᱟᱱᱮ ᱥᱮᱸᱫᱽᱨᱟ ᱫᱚ ᱪᱮᱜ ᱞᱮᱠᱟ ᱠᱚ ᱥᱮᱸᱫᱽᱨᱟᱭ ᱛᱟᱦᱮᱸᱱᱟ ᱩᱱᱠᱩ ᱠᱚ ᱥᱮᱸᱫᱽᱨᱟᱭ ᱛᱟᱦᱮᱸᱱᱟ ᱜᱚᱴᱟ ᱠᱚᱜᱮ ᱩᱱᱠᱩ ᱠᱚ ᱪᱮᱠᱟᱹᱭ ᱛᱟᱦᱮᱸᱱᱟ ᱚᱱᱟ ᱠᱚᱜᱮ᱾ ᱟᱫᱚ ᱱᱟᱦᱟᱸᱜ ᱢᱤᱫᱴᱮᱱ ᱱᱟᱯᱟᱭ ᱟᱹᱭᱠᱟᱹᱜ ᱛᱟᱦᱮᱸᱱᱟ ᱠᱤ ᱡᱟᱦᱟᱸᱭ ᱠᱚᱫᱚ ᱠᱚ ᱧᱟᱢᱟ ᱡᱟᱦᱟᱸᱭ ᱠᱚᱫᱚ ᱵᱟᱠᱚ ᱧᱟᱢᱟ ᱟᱫ ᱡᱟᱦᱟᱸᱭ, ᱢᱮᱦᱱᱚᱛᱟ ᱩᱱᱠᱩ ᱫᱚᱠᱚ ᱧᱟᱢᱟ, ᱡᱟᱦᱟᱸᱭ ᱥᱮᱛᱟᱜ ᱨᱮᱠᱚ ᱵᱤᱨᱤᱫᱚᱜ-ᱟ ᱩᱱᱠᱩ ᱫᱚᱠᱚ ᱧᱟᱢᱟ᱾ ᱡᱟᱦᱟᱸᱭ ᱵᱟᱠᱚ ᱵᱮᱨᱮᱫᱚᱜ-ᱟ ᱩᱱᱠᱩ ᱫᱚ ᱵᱟᱠᱚ ᱧᱟᱢᱟ ᱦᱳᱭᱥᱮ᱾
ᱦᱳᱭ ᱦᱳᱛ, ᱚᱱᱟ ᱫᱚ ᱱᱟᱦᱟᱜ ᱵᱷᱳᱨ ᱨᱮᱜᱮ ᱪᱟᱞᱟᱜ ᱦᱩᱭᱩᱜ ᱛᱟᱸᱦᱮᱱᱟ ᱟᱨ ᱵᱟᱝᱠᱷᱟᱱ ᱫᱚ ᱵᱟᱝ ᱧᱟᱢᱚᱜ ᱛᱟᱸᱦᱮᱱᱟ᱾
ᱦᱮᱸ ᱦᱮᱸ᱾
ᱦᱚᱸᱜᱮ, ᱵᱷᱳᱨ ᱨᱮᱠᱚ ᱪᱟᱞᱟᱜ-ᱟ ᱟᱨ ᱱᱟᱦᱟᱜ ᱥᱟᱱᱟᱢ ᱦᱚᱲ ᱵᱟᱠᱚ ᱧᱟᱢ ᱛᱟᱸᱦᱮᱱ ᱢᱟᱱᱮ ᱚᱱᱟ ᱩᱫ ᱜᱮ ᱚᱱᱠᱟᱱ ᱡᱤᱱᱤᱥ ᱠᱟᱱᱟ᱾ ᱡᱚᱛᱚ ᱦᱚᱲ ᱴᱷᱮᱡ ᱫᱚ ᱱᱟᱦᱟᱜ ᱵᱟᱝ ᱩᱰᱩᱠᱚᱜ-ᱟ᱾
ᱦᱳᱭ ᱚᱱᱟᱫᱚ ᱮᱱᱛᱮ ᱠᱟᱱ ᱜᱮᱭᱟ ᱱᱟᱦᱟᱜ, ᱟᱨ ᱩᱫ ᱠᱚᱫᱚ ᱡᱚᱛᱚ ᱦᱚᱲ ᱴᱷᱮᱡ ᱵᱟᱝ ᱩᱰᱩᱠᱚᱜ-ᱟ᱾ ᱪᱮᱫᱟᱜ ᱡᱮ ᱩᱱᱠᱩ ᱚᱱᱠᱟᱱ ᱡᱟᱭᱜᱟ ᱵᱟᱠᱚ ᱛᱤᱭᱟᱹᱜ ᱫᱟᱲᱮᱭᱟᱜ ᱛᱟᱦᱮᱱᱟ ᱚᱱᱟ ᱤᱭᱟᱹᱛᱮ ᱡᱟᱹᱱᱤᱡ ᱵᱟ ᱠᱚ ᱧᱟᱢᱟ, ᱟᱫᱚ ᱮᱱᱛᱮᱱ ᱟᱵᱚ ᱱᱚᱣᱟ ᱡᱟᱦᱟᱸᱭ ᱠᱚ ᱢᱤᱫ ᱵᱟᱨ ᱢᱮᱱᱟᱜ ᱠᱚᱣᱟ ᱨᱟᱹᱥ ᱴᱟᱱᱟᱣ ᱦᱚᱲ ᱩᱱᱠᱩ ᱫᱚ ᱫᱤᱱᱟᱹᱢ ᱜᱮᱠᱚ ᱪᱟᱞᱟᱣ ᱞᱮᱱᱠᱷᱟᱡ ᱫᱤᱱᱟᱹᱢ ᱜᱮ ᱠᱚ ᱧᱟᱢ ᱛᱟᱸᱦᱮᱱᱟ᱾ ᱟᱨ ᱮᱱᱛᱮᱮᱱ ᱞᱟᱹᱭᱟᱵᱮᱱ ᱩᱱᱠᱩ ᱫᱚ ᱚᱱᱮ ᱟᱹᱰᱤ ᱱᱟᱯ ᱯᱟᱭ ᱜᱮᱠᱚ ᱟᱹᱭᱠᱟᱹᱣᱟ᱾ ᱧᱟᱢ ᱠᱟᱛᱮᱜ ᱠᱚ ᱟᱹᱠᱷᱨᱤᱧᱟ, ᱠᱤᱨᱤᱧ ᱟᱹᱠᱷᱨᱤᱧ ᱜᱟᱱᱚᱜ ᱛᱟᱠᱚᱣᱟ ᱩᱝᱠᱩᱣᱟᱜ ᱫᱚ ᱦᱳᱭᱥᱮ᱾
ᱦᱳᱭ ᱟᱫᱚ ᱚᱱᱟ ᱱᱟᱦᱟᱜ ᱱᱚᱝᱠᱟᱱ ᱡᱤᱱᱤᱥ ᱠᱟᱱᱟ ᱚᱱᱟ ᱦᱚᱸ, ᱚᱱᱟ ᱦᱟᱞᱟᱝ ᱠᱚᱦᱚᱸ ᱟᱹᱰᱤ ᱛᱷᱚᱲᱟ ᱤᱭᱟᱹ ᱧᱚᱜ, ᱥᱟᱵᱫᱷᱟᱱ ᱧᱚᱜ ᱛᱮ᱾ ᱠᱟᱨᱚᱱ ᱚᱱᱟ ᱠᱚ ᱞᱟᱹᱭᱟ ᱚᱝᱠᱟᱱ ᱚᱝᱠᱟᱱ ᱡᱟᱭᱜᱟ ᱠᱚᱨᱮ ᱚᱢᱚᱱᱚᱜ ᱛᱟᱸᱦᱮᱱᱟ, ᱡᱟᱦᱟᱸ ᱠᱚᱨᱮ ᱫᱚ ᱱᱟᱦᱟᱜ ᱵᱤᱧ ᱠᱤᱫᱤᱧ ᱠᱚᱠᱚ ᱩᱰᱩᱠ ᱵᱟᱲᱟᱜ ᱛᱟᱸᱦᱮᱱᱟ ᱥᱮ
ᱦᱳᱭ ᱦᱳᱭ ᱦᱳᱭ᱾
ᱟᱫᱚ ᱚᱱᱟᱛᱮ ᱚᱱᱟ ᱠᱚ ᱦᱟᱞᱟᱝ ᱫᱚ ᱟᱹᱰᱤ ᱥᱟᱵᱫᱷᱟᱱᱤ ᱛᱮ ᱡᱟᱦᱟᱸ ᱚᱨ ᱛᱩᱫ ᱩᱫ ᱦᱩᱭᱱᱟ
ᱟᱨᱚ ᱚᱱᱟ ᱥᱟᱶ ᱥᱟᱶᱛᱮ ᱮᱴ ᱮᱴᱟᱜ ᱩᱱ ᱦᱩᱭᱱᱟ, ᱢᱚᱪᱤ ᱪᱷᱩᱨᱤ ᱩᱫ ᱫᱚ ᱦᱟᱸᱜ ᱚᱱᱟ ᱦᱚᱸ ᱚᱱᱟ ᱫᱚ ᱯᱤᱸᱰᱷᱟᱹ ᱨᱮ ᱡᱟᱱᱟᱢᱚᱜ ᱛᱮ ᱚᱱᱟ ᱨᱮᱱᱟᱜ ᱫᱚ ᱠᱳᱱᱚ ᱵᱚᱛᱚᱨ ᱫᱚ ᱵᱟᱹᱱᱩᱜ-ᱟ᱾ ᱢᱩᱡᱤ ᱪᱷᱩᱨᱤ ᱩᱱ ᱨᱮᱱᱟᱜ ᱫᱚ᱾ ᱢᱮᱱᱠᱷᱟᱱ ᱡᱟᱦᱟᱸ ᱞᱤᱧ ᱞᱟᱹᱭ ᱠᱮᱜ-ᱟ ᱚᱱᱟ ᱮᱴᱟᱜ ᱮᱴᱟᱜ ᱩᱫ, ᱵᱳᱛᱟᱢ ᱩᱫ ᱚᱨᱛᱩᱫ ᱩᱫ ᱟᱨᱚ ᱪᱮᱫ ᱠᱚ ᱩᱫ ᱠᱚ ᱢᱮᱛᱟᱜ-ᱟ, ᱚᱱᱟ ᱠᱚ ᱩᱫ ᱫᱚ ᱢᱟᱱᱮ ᱛᱷᱚᱲᱟ ᱢᱩᱥᱠᱤᱞ ᱧᱚᱜ ᱜᱮᱭᱟ ᱠᱟᱨᱚᱱ ᱜᱟᱡᱟᱲ ᱜᱟᱡᱟᱲ ᱡᱟᱭᱜᱟ ᱨᱮ ᱡᱟᱱᱟᱢᱚᱜ-ᱟ, ᱥᱟᱱᱟᱢ ᱡᱟᱭᱜᱟ ᱵᱟᱝ ᱵᱷᱟᱹᱜᱮ ᱛᱟᱸᱦᱮᱱᱟ᱾
ᱦᱳᱭ ᱩᱵ ᱠᱚᱫᱚ ᱱᱟᱦᱟᱜ ᱟᱹᱰᱤ ᱚᱝᱠᱟᱱ ᱡᱤᱱᱤᱥ ᱠᱟᱱᱟ ᱡᱟᱦᱟᱸ ᱫᱚ ᱮᱱᱛᱮᱱ ᱟᱹᱰᱤ ᱱᱟᱯᱟᱭ ᱛᱮ ᱧᱮᱞ ᱠᱟᱛᱮᱜ ᱦᱩᱸᱥᱭᱟᱹᱨ ᱦᱚᱲ ᱜᱮ ᱱᱟᱦᱟᱜ ᱚᱸᱰᱮ ᱫᱚ ᱪᱟᱞᱟᱜ ᱦᱩᱭᱩᱜ-ᱟ ᱟᱨ ᱵᱟᱠᱷᱟᱡ ᱫᱚ ᱱᱟᱦᱟᱜ ᱚᱝᱠᱟ ᱠᱚᱥᱴᱚ ᱠᱚ, ᱟᱸᱻ ᱠᱟᱹᱲᱪᱩ ᱵᱚᱸᱜᱟ ᱠᱚ ᱥᱟᱶᱛᱮ ᱧᱟᱯᱟᱢ ᱠᱚ ᱦᱩᱭ ᱫᱟᱲᱮᱭᱟᱜ-ᱟ᱾ ᱟᱫᱚ ᱚᱱᱟ ᱛᱮ ᱩᱱᱠᱩ ᱠᱚ ᱚᱱᱟ ᱠᱚ ᱧᱮᱞ ᱠᱟᱛᱮᱫ ᱜᱮ ᱱᱟᱦᱟᱜ ᱚᱱᱟ ᱫᱚ ᱪᱮᱠᱟ ᱦᱩᱭᱩᱜ ᱛᱟᱸᱦᱮᱱᱟ ᱦᱳᱭᱪᱮ᱾